ᱵᱟᱢ ᱟᱸᱡᱚᱢ ᱫᱟ ᱥᱮ ᱪᱮᱫ?
ᱨᱚᱲ ᱟᱸᱡᱚᱢᱚᱜ ᱠᱟᱱ ᱜᱮᱭᱟ ᱾
ᱚ ᱾ ᱚᱠᱟᱨᱮ ᱦᱮᱱᱟᱜ ᱢᱮᱭᱟ?
ᱱᱚᱜᱼᱚᱭ ᱨᱩᱢ ᱠᱚᱨᱮ ᱜᱮ ᱜᱤᱛᱤᱡ ᱵᱟᱲᱟ ᱦᱩᱭ ᱠᱟᱱᱟ ᱡᱚᱢ ᱠᱟᱛᱮᱫ ᱟᱫᱚ ᱠᱟᱹᱴᱤᱡ ᱡᱟᱹᱯᱤᱫ ᱦᱚᱸ ᱡᱟᱹᱯᱤᱫ ᱥᱟᱱᱟ ᱠᱟᱱᱟ ᱜᱮᱭᱟ ᱟᱫᱚ ᱚᱱᱟ ᱠᱷᱟᱹᱛᱤᱨ ᱜᱮ ᱜᱤᱛᱤᱡ ᱵᱟᱲᱟ ᱦᱩᱭ ᱟᱠᱟᱱᱟ ᱱᱤᱛᱜ ᱫᱚ ᱾ ᱫᱚᱢᱮ ᱥᱤᱛᱩ ᱥᱤᱛᱩᱝ ᱠᱟᱱᱟ ᱛᱚ ᱾
ᱤᱧ ᱢᱮᱱᱫᱟᱧ ᱚᱲᱟᱜ ᱠᱚ ᱥᱮᱱ ᱮᱢ ᱥᱮᱱ ᱟᱠᱟᱱᱟ ᱚᱲᱟᱜ ᱦᱚᱲ ᱠᱚ ᱥᱟᱞᱟᱜ ᱤᱧ ᱨᱚᱯᱚᱲ ᱠᱚᱜᱼᱟ ᱾
ᱚ ᱚᱲᱟᱜ ᱥᱮᱱ ᱫᱚ ᱦᱟᱸᱜ ᱵᱟᱝ ᱪᱟᱞᱟᱣ ᱦᱩᱭ ᱠᱟᱱᱟ, ᱱᱚᱜᱼᱚᱭ ᱦᱟᱸᱜ ᱟᱢᱵᱟᱯᱩᱛᱤ ᱥᱮᱱ ᱪᱟᱞᱟᱣ ᱦᱩᱭᱩᱜᱼᱟ ᱦᱟᱸᱜ ᱾ ᱟᱢᱵᱟᱵᱚᱛᱤ ᱱᱚᱸᱰᱮ ᱫᱚ ᱚᱠᱚᱭ ᱚᱠᱚᱭ ᱯᱤᱴᱷᱟᱹ ᱞᱟᱴᱷᱟ ᱠᱚ ᱵᱟᱝ ᱦᱩᱭᱩᱜᱼᱟ ᱥᱮ ᱾ ᱟᱨ ᱯᱤᱴᱷᱟᱹ ᱞᱟᱴᱷᱟ ᱠᱚᱦᱚᱸ ᱦᱚᱞᱚᱝ ᱠᱚ ᱡᱤᱞ ᱠᱚᱦᱚᱸ ᱟᱨ ᱚᱲᱟᱜ ᱨᱮ ᱡᱟᱦᱟᱸ ᱞᱮᱠᱟ ᱨᱟᱹᱥ ᱠᱟᱹᱭᱟ ᱟᱨ ᱚᱸᱰᱮ ᱫᱚ ᱱᱚᱝᱠᱟ ᱫᱚ ᱨᱟᱹᱥᱠᱟᱹ ᱵᱟᱝ ᱦᱩᱭᱩᱜᱼᱟ ᱾
ᱦᱮᱸ ᱛᱚ ᱚᱱᱟᱛᱤᱧ ᱞᱟᱹᱭᱮᱜ-ᱟ ᱡᱟᱹᱱᱤᱡ ᱮᱢ ᱥᱮᱱ ᱟᱠᱟᱱᱟ ᱡᱟᱹᱱᱤᱡ ᱠᱷᱟᱱ ᱾
ᱵᱟᱝ ᱾ ᱦᱚᱞᱟ ᱜᱤᱧ ᱪᱟᱞᱟᱣ ᱞᱮᱱᱟ ᱛᱮᱦᱮᱧ ᱦᱮᱡ ᱠᱟᱱᱟ ᱮᱱᱟᱝ ᱤᱧ ᱦᱮᱡ ᱮᱱᱟ ᱾ ᱪᱟᱣᱞᱮ ᱠᱚ ᱪᱟᱵᱟ ᱞᱮᱱ ᱛᱤᱧ ᱛᱚ ᱟᱹᱜᱩ ᱠᱤᱫᱚᱹᱧ ᱪᱟᱣᱞᱮ ᱠᱚ ᱟᱫᱚ ᱚᱱᱟᱜᱮ ᱾ ᱟᱨ ᱦᱟᱸᱜ ᱟᱞᱮ ᱢᱤᱛᱟᱹᱧ ᱠᱟᱱᱟ ᱠᱚ ᱟᱢ ᱵᱟᱵᱚᱛᱤ ᱥᱮᱱ ᱦᱤᱡᱩᱜ ᱢᱮ ᱛᱟᱦᱞᱮ ᱟᱫᱚ ᱞᱟᱹᱭᱟᱹ ᱦᱮᱸ ᱛᱟᱦᱞᱮ ᱪᱟᱞᱟᱜ ᱦᱩᱭᱩᱜᱼᱟ ᱾
ᱟᱢᱵᱟᱵᱚᱛᱤ ᱠᱚ ᱛᱟᱦᱚᱞᱮ ᱢᱚᱸᱡᱽ ᱜᱮᱯᱮ ᱢᱟᱱᱟᱣ ᱵᱟᱲᱟᱭ ᱜᱮᱭᱟ?
ᱦᱳᱭ ᱢᱚᱡᱽ ᱜᱮ, ᱦᱳ ᱦᱳ ᱾ ᱟᱢᱵᱟᱵᱚᱛᱤ ᱠᱚᱨᱮ ᱚᱱᱠᱟ ᱪᱷᱳᱴᱳ ᱠᱚᱨᱮ ᱯᱟᱛᱟ ᱮᱱᱮᱡ ᱠᱚ ᱦᱩᱭᱩᱜ ᱜᱮᱭᱟ ᱯᱚᱨᱚᱵᱽ ᱠᱚ ᱾
ᱫᱚᱼᱼ
ᱦᱳᱭ ᱾ ᱟᱸᱵᱟᱵᱚᱛᱤ ᱠᱚᱨᱮ ᱠᱟᱱᱴᱷᱟᱲ ᱠᱚ ᱚᱱᱟ ᱠᱚ ᱡᱚᱢ ᱵᱟᱲᱟᱭ ᱦᱩᱭᱩᱜ ᱜᱮᱭᱟ ‌᱾ ᱟᱨ ᱱᱚᱣᱟ ᱢᱟᱱᱮ ᱟᱢᱵᱟᱵᱚᱛᱤ ᱨᱮ ᱪᱮᱫᱟᱜ ᱠᱟᱱᱴᱷᱟᱲ ᱜᱮᱠᱚ ᱡᱚᱢᱟ ᱚᱱᱟ ᱠᱟᱴᱤᱡ ᱢᱟᱱᱮ ᱚᱱᱟ ᱩᱸᱻ ᱦᱟᱯᱲᱟᱢ ᱠᱚᱴᱷᱮᱱ ᱪᱟᱞᱟ ᱠᱟᱛᱮᱜ ᱠᱩᱠᱞᱤ ᱫᱚᱦᱚᱭ ᱦᱩᱭᱩᱜᱼᱟ ᱾ ᱪᱮᱫᱟᱜ ᱡᱮ ᱟᱢᱵᱟᱵᱩᱛᱤ ᱨᱮᱫᱚ ᱪᱮᱫᱟᱜ ᱠᱟᱱᱴᱷᱟᱲ ᱠᱚ ᱡᱚᱢᱟ ᱪᱮᱫ ᱠᱷᱟᱹᱛᱤᱨ ᱛᱮ ᱦᱮᱸ ᱵᱟᱝ ᱾ ᱱᱚᱣᱟ ᱛᱚ ᱵᱟᱵᱚᱱ ᱵᱟᱲᱟᱭᱟ ᱾
ᱚᱱᱟ ᱫᱚ ᱠᱩᱞᱤ ᱠᱟᱛᱮᱢ ᱵᱟᱰᱟᱭ ᱡᱚᱝ ᱞᱟᱹᱠᱛᱤ ᱠᱟᱱᱟ ᱚᱱᱟ ᱫᱚ ᱾ ᱟᱵᱚ ᱵᱚᱱ ᱵᱟᱲᱟᱭ ᱠᱟᱜᱼᱟ ᱥᱮ ᱾